ᱦᱳᱭ ᱜᱚᱝᱠᱮ, ᱡᱚᱦᱟᱨ ᱜᱮ᱾
ᱦᱮᱸ ᱜᱚᱝᱠᱮ ᱡᱚᱦᱟᱨ ᱜᱮ᱾ ᱜᱚᱝᱠᱮ ᱛᱟᱦᱚᱞᱮ ᱪᱮᱫ ᱠᱩ ᱪᱤᱠᱟᱹ ᱵᱟᱲᱟ ᱦᱩᱭᱩᱜ ᱠᱟᱱᱟ?
ᱦᱚᱜ-ᱚᱭ ᱱᱤᱛ ᱫᱚ ᱦᱟᱸᱜ ᱫᱩᱲᱩᱵ ᱵᱟᱲᱟ ᱦᱩᱭ ᱠᱟᱱᱟ ᱜᱚᱝᱠᱮ᱾
ᱟᱪᱪᱷᱟ᱾ ᱛᱚ ᱜᱚᱝᱠᱮ ᱞᱟᱹᱭᱫᱟᱹᱧ ᱛᱤᱦᱤᱧ ᱫᱚ ᱟᱞᱟᱝ ᱡᱩᱫᱤ ᱱᱚᱜ-ᱚᱭ ᱡᱮ ᱟᱵᱚ ᱱᱮᱥᱟ ᱠᱚ ᱢᱮᱱᱟᱜᱼᱟ ᱦᱮᱸ ᱥᱮ ᱵᱟᱝ ᱱᱚᱣᱟ ᱟᱵᱚ ᱟᱨᱠᱤ ᱟᱹᱛᱳ ᱫᱤᱥᱚᱢ ᱠᱚᱜ-ᱦᱚᱸᱵᱤᱱ ᱞᱟᱹᱭ ᱫᱟᱲᱮᱭᱟᱜ-ᱟ ᱵᱟᱦᱨᱮ ᱫᱤᱥᱚᱢ ᱡᱟᱦᱟᱸᱭ ᱜᱮ ᱵᱤᱱ ᱞᱟᱹᱭ ᱟᱭᱟ᱾ ᱛᱚ ᱱᱚᱣᱟ ᱱᱮᱥᱟ ᱠᱩ ᱵᱟ ᱵᱟᱨᱮᱛᱮ ᱡᱩᱫᱤ ᱞᱟᱝ ᱜᱟᱯᱟᱞᱢᱟᱨᱟᱣ ᱠᱮᱭᱟ ᱠᱟᱹᱴᱤᱡ ᱵᱷᱟᱹᱜᱤ ᱠᱚᱜ ᱠᱮᱭᱟ ᱜᱚᱝᱠᱮ?
ᱦᱮᱸ ᱚᱱᱟ ᱦᱚᱸ ᱱᱟᱯᱟᱭ ᱠᱚᱜ ᱜᱮᱭᱟ ᱛᱟᱦᱚᱞᱮ ᱟᱵᱮᱱ ᱜᱮ ᱞᱟᱹᱭ ᱵᱮᱱ᱾
ᱦᱮᱸ ᱜᱚᱝᱠᱮ ᱞᱟᱹᱭ ᱫᱟᱞᱤᱧ ᱡᱮ ᱱᱚᱜ-ᱚᱭ ᱤᱭᱟᱹ ᱟᱵᱚ ᱵᱚᱱ ᱤᱭᱟᱹᱭ ᱮᱫᱟ ᱦᱮᱸ ᱥᱮ ᱵᱟᱝ ᱱᱚᱜᱼᱚᱭ ᱡᱟᱦᱟᱸ ᱢᱟᱱᱮ ᱟᱹᱞᱤᱧ ᱦᱚᱸ ᱵᱟᱹᱞᱤᱧ ᱱᱮᱥᱟᱭᱟ ᱟᱨ ᱟᱹᱵᱤᱱ ᱦᱚᱸ ᱦᱚᱭᱛᱳ ᱵᱟᱹᱵᱤᱱ ᱱᱮᱥᱟᱭ ᱜᱮᱭᱟ ᱱᱚᱣᱟ ᱫᱚᱞᱤᱧ ᱟᱥᱚᱜ-ᱟ᱾ ᱛᱚ ᱡᱟᱦᱟᱸᱭ ᱠᱚᱠᱚ ᱱᱮᱥᱟᱭᱮᱫ ᱛᱟᱵᱚᱱᱟ ᱦᱮᱸ ᱥᱮ ᱵᱟᱝ ᱛᱚ ᱱᱩ ᱩᱱᱠᱩ ᱫᱚ ᱦᱚᱲᱢᱚᱨ ᱨᱮ ᱟᱹᱰᱤ ᱨᱚᱠᱚᱢ ᱤᱯᱷᱮᱠᱴ ᱯᱲᱟᱣ ᱟᱠᱚ ᱠᱟᱱᱟ ᱦᱮᱸ ᱥᱮ ᱵᱟᱝ ᱡᱟᱦᱟᱸ ᱫᱚ ᱞᱟᱹᱭᱠᱷᱟᱱ ᱵᱚᱱ ᱵᱤᱲᱤ ᱥᱮ ᱥᱤᱜᱨᱮᱴ ᱦᱮᱸ ᱥᱮ ᱵᱟᱝ ᱛᱚ ᱱᱚᱣᱟ ᱫᱚ ᱧᱮᱞᱚᱜ ᱠᱟᱱᱟ ᱡᱮ ᱟᱵᱚ ᱧᱩᱭᱮᱫ ᱛᱟᱵᱚᱱᱟᱠᱚ ᱩᱱᱠᱩ ᱫᱚ ᱡᱟᱦᱟᱸᱨᱮ ᱯᱷᱩᱥᱯᱷᱩᱥ ᱢᱮᱱᱟᱜ-ᱟ ᱦᱮᱸ ᱥᱮ ᱵᱟᱝ? ᱛᱚ ᱚᱸᱰᱮ ᱟᱹᱰᱤ ᱢᱟᱨᱟᱝ ᱮᱯᱷᱮᱠᱴ ᱯᱟᱲᱟᱣ ᱟᱠᱚ ᱠᱟᱱᱟ, ᱢᱮᱱᱠᱷᱟᱱ ᱩᱱᱠᱩ ᱫᱚ ᱧᱩ ᱵᱟᱠᱚ ᱵᱟᱹᱜᱤᱭᱮᱫᱟ᱾ ᱛᱚ ᱩᱱ ᱚᱠ ᱚᱱᱟ ᱠᱩ ᱱᱤᱭᱟᱹ ᱫᱚ ᱟᱵᱤᱱ ᱪᱮᱫ ᱵᱤᱱ ᱞᱟᱹᱭᱟ‌ ᱡᱮ ᱪᱤᱠᱟᱹ ᱠᱟᱛᱮ ᱵᱟᱹᱜᱤ ᱦᱩᱭᱩᱜ ᱛᱟᱠᱚᱣᱟ?
ᱦᱳᱭ ᱱᱚᱣᱟ ᱢᱟ ᱢᱤᱫᱴᱟᱝ ᱜᱮ ᱩᱯᱟᱹᱭ ᱠᱟᱱᱟ ᱛᱮᱦᱮᱧ ᱡᱟᱦᱟᱸᱭ ᱦᱟᱸᱜ ᱱᱚᱝᱠᱟ ᱥᱮᱲᱟᱭ ᱮᱫᱟᱭ ᱢᱮᱱᱫᱚ ᱜᱤᱫᱽᱨᱟᱹ ᱥᱮᱬᱟᱭ ᱮᱫᱟᱭ ᱟᱫᱚ ᱩᱱᱤ ᱜᱤᱫᱽᱨᱟᱹ ᱫᱚ ᱦᱟᱸᱜ ᱚᱱᱠᱟ ᱩᱱᱤ ᱨᱮᱱ ᱟᱭᱳ-ᱵᱟᱵᱟ ᱮᱠᱟᱞ ᱥᱚᱪᱮᱛᱚᱱ ᱞᱟᱹᱠᱛᱤ ᱠᱟᱱᱟᱮ ᱡᱮ ᱢᱤᱫᱴᱟᱝ ᱜᱤᱫᱽᱨᱟᱹ ᱪᱮᱫ ᱨᱮ ᱪᱤᱠᱟᱹᱭᱮᱫ ᱠᱟᱱᱟ᱾ ᱦᱳᱭ ᱩᱱᱤ ᱥᱮᱫ ᱮᱠᱟᱞ ᱞᱚᱠᱠᱷᱚ ᱫᱚᱦᱚ ᱞᱟᱹᱠᱛᱤ ᱠᱟᱱ ᱛᱟᱵᱚᱱᱟ ᱟᱨ ᱡᱟᱦᱟᱸᱭ ᱠᱚ ᱱᱚᱝᱠᱟ ᱥᱮᱲᱟ ᱩᱱᱠᱩ ᱠᱚ ᱧᱩᱭᱮᱫ ᱠᱟᱱᱟ, ᱟᱨᱚ ᱵᱟᱹᱜᱤ ᱨᱮᱱᱟᱜ ᱩᱯᱟᱹᱭ ᱫᱚ ᱦᱟᱸᱜ ᱟᱹᱞᱤᱧ ᱫᱚᱞᱤᱧ ᱢᱮᱱᱟ ᱱᱚᱝᱠᱟ ᱵᱟᱹᱜᱤ ᱫᱚ ᱦᱟᱸᱜ ᱢᱚᱱᱮ ᱴᱷᱮᱱ ᱜᱮ ᱦᱟᱸᱜ ᱜᱚᱲᱟ ᱟᱵᱮᱱ ᱡᱩᱫᱤ ᱛᱮᱦᱤᱧ ᱵᱮᱱ ᱞᱟᱹᱭᱟ ᱵᱟᱝᱜᱤᱧ ᱱᱤᱥᱟᱹᱭᱟ ᱛᱟᱦᱞᱮ ᱚᱱᱟ ᱛᱮᱦᱮᱧ ᱠᱷᱚᱱᱜᱮ ᱵᱚᱱᱫᱚ ᱟᱨᱟᱢᱵᱚ ᱞᱮᱠᱷᱟᱱ ᱯᱟᱪᱷᱮ ᱟᱹᱞᱤᱧ ᱞᱤᱧ ᱢᱚᱱᱮᱭᱟ ᱵᱟᱨ ᱯᱮ ᱢᱟᱦᱟ ᱛᱮᱜᱮ ᱟᱵᱮᱱ ᱦᱟᱸᱜ ᱯᱩᱨᱟᱹ ᱯᱩᱨᱟᱹ ᱵᱷᱟᱵᱽ ᱛᱮ ᱥᱩᱥᱛᱷᱚ ᱫᱟᱲᱮᱭᱟᱜ-ᱟ᱾ᱟᱨ ᱛᱟᱦᱮᱞ ᱟᱨ ᱡᱟᱦᱟᱸᱭ ᱠᱚ ᱵᱟᱠᱚ ᱵᱟᱹᱜᱤᱮᱫ ᱠᱟᱱᱟ ᱩᱱᱠᱩ ᱠᱚᱫᱚ ᱱᱚᱝᱠᱟ ᱨᱟᱱ ᱢᱩᱨᱜᱟᱹᱱ ᱡᱚᱢ ᱠᱟᱛᱮᱫ ᱦᱮᱸ ᱟᱹᱰᱤ ᱜᱟᱱ ᱰᱟᱠᱛᱟᱨ ᱚᱲᱟᱜ ᱱᱚᱝᱠᱟᱱᱟᱜ ᱠᱚᱦᱚᱸ ᱦᱮᱸ ᱛᱟᱞᱟ ᱛᱮᱦᱚᱸ ᱵᱟᱹᱜᱤ ᱦᱚᱪᱚ ᱜᱟᱱᱚᱜᱼᱟ᱾
ᱦᱮᱸ ᱜᱚᱢᱠᱮ ᱢᱮᱱᱠᱷᱟᱱ ᱟᱹᱞᱤᱧ ᱞᱤᱧ ᱞᱟᱹᱭᱟ ᱡᱮ ᱚᱱᱟ ᱨᱟᱱ ᱢᱩᱨᱜᱟᱹᱱ ᱠᱚᱫᱚ ᱵᱟᱫ ᱠᱟᱛᱮᱜ ᱟᱫᱚ ᱟᱵᱚ ᱧᱮᱞᱚᱜ-ᱟ ᱟᱵᱚ ᱢᱟᱹᱱᱢᱤ ᱦᱮᱸ ᱥᱮ ᱵᱟᱝ ᱟᱵᱚ ᱪᱮᱫ ᱵᱟᱵᱚᱱ ᱪᱤᱠᱟᱹ ᱫᱟᱲᱮᱭᱟᱜ-ᱟ ᱞᱟᱹᱭ ᱵᱤᱱ? ᱱᱟᱦᱟᱜ ᱫᱚ ᱧᱮᱞᱚᱜ ᱠᱟᱱᱟ ᱡᱮ ᱟᱵᱚᱨᱮᱱ ᱱᱚᱣᱟ ᱫᱤᱥᱚᱢ ᱢᱟᱹᱱᱢᱤ ᱠᱚ ᱵᱤᱫ ᱤᱭᱟᱹ ᱨᱮᱠᱚ ᱪᱟᱞᱟᱜ ᱠᱟᱱᱟ‌ ᱪᱮᱫ ᱠᱚ ᱞᱟᱹᱭᱟ ᱪᱟᱸᱫᱳ ᱴᱷᱮᱱ ᱠᱚ ᱪᱟᱞᱟᱜ ᱠᱟᱱᱟ᱾ ᱢᱚᱝᱜᱚᱞ ᱜᱨᱚᱦᱚ ᱨᱮᱠᱚ ᱪᱟᱞᱟᱜ ᱠᱟᱱᱟ ᱛᱚ ᱚᱱᱟ ᱩᱱᱟᱹᱜ ᱠᱤᱪᱷᱩ ᱠᱚ ᱫᱟᱲᱮᱭᱟᱜ ᱠᱟᱱᱟ ᱟᱠᱚ ᱢᱚᱱᱮ ᱠᱷᱟᱹᱛᱤᱨ ᱛᱮ ᱛᱚ ᱱᱚᱣᱟ ᱡᱩᱫᱤ ᱢᱚᱱᱮᱭᱟᱠᱚ ᱡᱮ ᱟᱞᱮ ᱱᱮᱥᱟ ᱫᱚ ᱵᱟ ᱵᱟᱹᱲᱤᱡ ᱡᱤᱱᱤᱥ ᱠᱟᱱᱟ ᱱᱚᱣᱟ ᱫᱚ ᱵᱟᱹᱧ ᱱᱮᱥᱟᱭᱟ ᱛᱟᱦᱞᱮ ᱤᱱᱠᱟᱹ ᱛᱮᱜᱮ ᱠᱚ ᱵᱟᱹᱜᱤ ᱫᱟᱲᱮ ᱠᱮᱭᱟ ᱢᱮᱱᱠᱷᱟᱱ ᱱᱚᱣᱟ ᱫᱚ ᱟᱹᱞᱤᱧ ᱞᱤᱧ ᱢᱚᱱᱮᱭᱟ ᱡᱮ ᱟᱠᱚᱣᱟᱜ ᱫᱚ ᱦᱚᱭᱛᱚ ᱵᱟᱹᱜᱤ ᱨᱮᱱᱟᱜ ᱠᱳᱱᱳ ᱢᱚᱱᱮ ᱜᱮ ᱵᱟᱹᱱᱩᱜ ᱛᱟᱠᱚᱣᱟ ᱦᱚᱭ ᱛᱚ ᱚᱱᱟ ᱠᱷᱟᱹᱛᱤᱨ ᱛᱮᱜᱮ ᱵᱟᱠᱚ ᱵᱟᱹᱜᱤᱭᱮᱫ ᱠᱟᱱᱟ ᱯᱟᱞᱮᱫ‌ ᱦᱮᱸ ᱥᱮ ᱵᱟᱝ?
ᱦᱳᱭ ᱦᱳᱭ ᱱᱚᱣᱟ ᱫᱚ ᱦᱟᱸᱜ ᱮᱠᱟᱞ ᱡᱚᱛᱷᱟᱛ ᱠᱟᱛᱷᱟ ᱜᱮᱵᱮᱱ ᱢᱮᱱ ᱠᱟᱜᱼᱟ ᱾ ᱢᱚᱱᱮ ᱴᱷᱮᱱ ᱜᱮᱦᱟᱸᱜ ᱱᱚᱣᱟ ᱫᱚ ᱜᱚᱲᱟ ᱫᱚ᱾ ᱟᱵᱮᱱ ᱪᱟᱦᱮᱧ ᱧᱮᱞ ᱵᱮᱱ ᱟᱵᱮᱱ ᱦᱚᱸᱜᱚᱭ ᱛᱮᱦᱮᱧ ᱡᱟᱸᱦᱟ ᱞᱮᱠᱟ ᱱᱤᱝᱠᱟ ᱢᱟᱹᱱᱢᱤ ᱪᱟᱸᱫᱳ ᱨᱮ ᱠᱚ ᱪᱟᱞᱟᱜ ᱠᱟᱱᱟ ᱚᱸᱰᱮ ᱠᱷᱚᱱ ᱠᱚ ᱥᱟᱺᱜᱷᱟᱨ ᱟᱹᱜᱩᱭᱫᱟ ᱚᱸᱰᱮᱱᱟᱜ ᱦᱮᱸ ᱟᱫᱚ ᱢᱟᱹᱱᱢᱤ ᱡᱷᱚᱛᱚ ᱞᱮᱠᱟᱱᱟᱜ ᱠᱚ ᱫᱟᱲᱮᱜᱼᱟ, ᱟᱵᱮᱱ ᱡᱩᱫᱤ ᱵᱤᱱ ᱢᱚᱱᱮᱭᱟ ᱛᱟᱸᱦᱮᱧ ᱵᱚᱞ ᱠᱚ ᱡᱟᱦᱟᱸ ᱠᱚ ᱠᱷᱮᱞᱚᱜ ᱢᱚᱱᱮ ᱞᱮᱠᱷᱟᱱ ᱵᱚᱞ ᱠᱷᱮᱞ ᱠᱚ ᱵᱟᱹᱜᱤ ᱦᱩᱭᱩᱜᱼᱟ, ᱱᱚᱸᱜᱚ ᱱᱚᱝᱠᱟᱱᱟᱜ ᱟᱠᱚ ᱚᱲᱟᱜ ᱫᱚ ᱟᱹᱞᱤᱧᱟᱜ ᱢᱚᱱᱮ ᱛᱮᱫᱚᱭ ᱞᱟᱹᱭᱟ ᱾
ᱦᱩᱸ ᱛᱚ ᱜᱚᱝᱠᱮ ᱱᱚᱣᱟ ᱱᱟᱜ ᱦᱚᱸ ᱦᱮᱭᱱᱟ ᱵᱤᱲᱤ, ᱥᱤᱠᱨᱮᱴ ᱠᱷᱟᱹᱛᱤᱨ ᱛᱤᱨ ᱛᱮ ᱱᱚᱜᱼᱚ ᱱᱚᱝᱠᱟ ᱟᱵᱚᱣᱟᱜ ᱡᱮ ᱯᱷᱩᱥ ᱯᱷᱩᱥ ᱮ ᱠᱷᱚᱛᱤᱼᱭᱟ ᱛᱚ ᱟᱨ ᱯᱷᱩᱥ ᱯᱷᱩᱥ ᱠᱷᱚᱛᱤ ᱞᱮᱠᱷᱟᱱ ᱫᱚ ᱪᱮᱫ ᱞᱮᱠᱟ ᱦᱳᱭᱳᱜᱼᱟ ᱾ ᱛᱮ ᱦᱟᱯᱮᱱ ᱫᱤᱱ ᱨᱮ ᱡᱩᱫᱤ ᱡᱟᱦᱟᱸ ᱛᱤᱥ ᱠᱮᱱᱥᱟᱨ ᱠᱚ ᱦᱩᱭᱩᱜᱼᱟ ᱦᱮᱸ ᱥᱮ ᱵᱟᱝ ᱦᱮᱸ? ᱛᱚ ᱟᱫᱚ ᱚᱱᱟ ᱠᱮᱱᱥᱟᱨ ᱠᱷᱚᱱ ᱫᱚ ᱧᱮᱞᱚᱜ ᱠᱟᱱ ᱜᱮᱭᱟ ᱡᱮ ᱡᱮ ᱟᱵᱚ ᱵᱷᱟᱨᱚᱛ ᱫᱤᱥᱚᱢ ᱨᱮ ᱨᱟᱱ ᱠᱚᱫᱚ ᱚᱱᱠᱟ ᱢᱟ ᱵᱟᱝ ᱩᱰᱩᱠ ᱠᱟᱱ ᱛᱟᱵᱚᱱᱟ ᱦᱮᱸ ᱥᱮ ᱵᱟᱝ? ᱛᱚ ᱟᱨ ᱨᱟᱱ ᱠᱚ ᱡᱟᱸᱦᱟ ᱠᱚ ᱩᱰᱩᱠ ᱟᱠᱟᱱ ᱜᱮᱭᱟ ᱛᱚ ᱚᱱᱟ ᱫᱚ ᱠᱟᱹᱣᱰᱤ ᱠᱚᱸᱦᱚ ᱟᱹᱰᱤ ᱡᱟᱹᱥᱛᱤ ᱜᱮ ᱞᱟᱜᱟᱜᱼᱟ, ᱛᱚ ᱡᱟᱦᱟᱸᱭ ᱡᱩᱫᱤ ᱨᱮᱸᱜᱮᱡ ᱚᱲᱟᱜ ᱨᱮᱱ ᱠᱷᱚᱱ ᱮ ᱮᱸ ᱥᱮᱴᱮᱨᱚᱜᱼᱟᱭ ᱩᱱᱤ ᱫᱚ ᱚᱱᱟ ᱠᱟᱹᱣᱰᱤ ᱫᱚ ᱵᱟᱝ ᱮᱢ ᱫᱟᱲᱮᱜᱼᱟᱭ ᱛᱚ ᱚᱸᱰᱮ ᱫᱚ ᱟᱹᱵᱤᱱ ᱪᱮᱫ ᱵᱤᱱ ᱞᱟᱹᱭᱟ?
ᱦᱳᱭ ᱟᱫᱚ ᱟᱵᱚ ᱥᱟᱱᱛᱟᱲ ᱠᱚ ᱵᱩᱡᱷᱟᱹᱣ ᱞᱟᱹᱠᱛᱤ ᱠᱟᱱ ᱛᱟᱵᱚᱱᱟ ᱛᱮᱸᱦᱤᱧ ᱾ ᱱᱚᱸᱜᱼᱚᱭ ᱦᱟᱺᱰᱤ ᱯᱟᱹᱣᱨᱟᱹ ᱨᱮᱠᱚ ᱡᱚᱵᱮᱜ ᱠᱟᱱ ᱛᱟᱵᱚᱱᱟ ᱟᱨ ᱟᱵᱚ ᱥᱟᱱᱛᱟᱲ ᱢᱟᱦᱟ ᱱᱚᱝᱠᱟ ᱠᱟᱹᱣᱰᱤ ᱟᱹᱨᱤ ᱥᱮᱫ ᱛᱮ ᱦᱟᱸᱜ ᱟᱹᱰᱤ ᱛᱮᱫ ᱵᱚᱱ ᱞᱤᱪᱟᱹᱲ ᱜᱮᱭᱟ ᱦᱮᱸ ᱾ ᱟᱫᱚ ᱱᱚᱜᱼᱚ ᱱᱟ ᱠᱚ ᱫᱤᱥᱟᱹ ᱪᱚᱠᱠᱚᱨ ᱨᱮ ᱦᱟᱸᱜ ᱵᱟᱝ ᱯᱟᱲᱟᱣ ᱠᱟᱛᱮᱫ ᱱᱚᱝᱠᱟᱱᱟᱜ ᱥᱚᱢᱟᱡᱽ ᱥᱮᱵᱟ ᱨᱮ ᱡᱩᱫᱤ ᱵᱚᱱ ᱥᱮᱴᱮᱨ ᱠᱚᱜᱼᱟ ᱾ ᱛᱚ ᱟᱹᱞᱤᱧᱟᱜ ᱢᱚᱱᱮ ᱛᱮᱫᱚ ᱛᱤᱜᱮ ᱱᱟᱯᱟᱭ ᱠᱚᱜᱼᱟ ᱛᱮᱸᱦᱮᱧ ᱡᱩᱫᱤ ᱢᱤᱥᱟᱹ ᱠᱟᱛᱮ ᱱᱚᱸᱜᱚ ᱱᱚᱝᱠᱟ ᱼᱼ ᱨᱳᱜᱽ ᱟᱡᱟᱨ ᱠᱚᱨᱮᱫ ᱦᱚᱜᱼᱚᱭ ᱠᱮᱱᱥᱟᱨ ᱠᱚᱨᱮᱫ ᱟᱨ ᱵᱟᱝ ᱡᱟᱸᱦᱟᱱᱟᱜ ᱱᱚᱝᱠᱟᱱᱟᱜ ᱯᱮᱨᱟᱞᱟᱭᱥᱤᱥ ᱦᱮᱸ ᱱᱚᱝᱠᱟᱱᱟᱜ ᱠᱚᱨᱮ ᱡᱩᱫᱤ ᱵᱚᱱ ᱯᱟᱲᱦᱟᱜᱼᱟ ᱾ ᱢᱮᱱᱠᱷᱟᱱ ᱱᱚᱣᱟ ᱨᱮ ᱦᱟᱸᱜ ᱚᱣᱟᱨ ᱨᱟᱠᱟᱵ ᱞᱮᱠᱷᱟᱱ ᱫᱚ ᱚᱠᱚᱭ ᱦᱚᱸ ᱚᱱᱠᱟ ᱞᱮᱠᱟ ᱦᱟᱸᱜ ᱫᱟᱲᱮ ᱫᱚ ᱵᱟᱹᱱᱩᱜ ᱟᱠᱟᱫ-ᱟ
ᱦᱳᱭ ᱫᱟᱲᱮ ᱢᱮᱱᱫᱚ ᱠᱟᱹᱣᱰᱤ ᱦᱮᱸ ᱥᱮ ᱵᱟᱝ ᱜᱚᱝᱠᱮ?
ᱦᱮᱸ ᱢᱮᱱ ᱫᱚ ᱦᱟᱸᱜ ᱦᱳᱭ ᱟᱫᱚ ᱱᱚᱝᱠᱟ ᱟᱵᱚ ᱥᱟᱱᱛᱟᱲ ᱫᱚ ᱦᱟᱸᱜ ᱨᱮᱸᱜᱮᱡ ᱫᱷᱟᱨᱟ ᱜᱮᱭᱟᱵᱚᱱ ᱟᱫᱚ ᱱᱚᱣᱟ ᱠᱚᱨᱮ ᱫᱚ ᱦᱟᱸᱜ ᱟᱹᱞᱤᱧ ᱫᱚᱞᱤᱧ ᱢᱚᱱᱮᱭᱟ ᱵᱟᱵᱚᱱ ᱪᱟᱞᱟᱣ ᱞᱮᱱᱠᱷᱟᱱ ᱜᱮ ᱱᱟᱯᱟᱭᱚᱜᱼᱟ, ᱢᱮᱲᱦᱮᱫ ᱛᱤ ᱢᱮᱲᱦᱮᱫ ᱡᱟᱸᱜᱟ ᱪᱟᱸᱫᱳ ᱵᱚᱸᱜᱟ ᱮᱢ ᱠᱟᱜ ᱢᱟ ᱚᱝᱠᱟ ᱜᱮᱵᱚᱱ ᱛᱟᱸᱦᱮ ᱠᱚᱜ ᱢᱟ ᱵᱟᱨᱮ ᱾ ᱟᱥ ᱢᱟᱭ ᱛᱮᱫᱚ ᱱᱚᱜᱼᱚ ᱱᱚᱝᱠᱟᱱᱟᱜᱼ ᱮ ᱞᱟᱹᱭᱟ ᱜᱚᱝᱠᱮ ᱦᱳᱭ ᱾
ᱦᱳᱭ ᱜᱚᱝᱠᱮ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱫᱟ ᱾ ᱱᱚᱣᱟ ᱫᱚ ᱮᱠᱟᱞ ᱞᱟᱠᱛᱤ ᱵᱟᱠᱛᱤ ᱵᱟᱹᱜᱤ ᱞᱟᱹᱠᱛᱤ ᱠᱟᱱᱟ ᱦᱮᱸ ᱥᱮ ᱵᱟᱝ ᱱᱚᱣᱟ ᱵᱷᱤᱠᱱᱟ ᱵᱤᱨᱤ ᱥᱮᱠᱨᱮᱴ ᱾ ᱮᱢᱚᱱ ᱠᱤ ᱟᱹᱞᱤᱧ ᱡᱚᱠᱷᱚᱱ ᱠᱟᱹᱴᱤᱡ ᱞᱤᱧ ᱛᱟᱸᱦᱮ ᱠᱟᱱᱟ ᱵᱮᱥᱤ ᱫᱚ ᱵᱟᱝ ᱾ ᱜᱮᱞ ᱪᱮᱫ ᱠᱚ ᱞᱟᱹᱭ-ᱟ ᱠᱟ ᱟᱻ ᱠᱚᱢ ᱵᱚᱭᱮᱥ ᱧᱚᱜ ᱜᱮ ᱝᱠᱟ ᱠᱞᱟᱥ ᱯᱷᱟᱭᱤᱵᱽ ᱥᱤᱠᱥ ᱩᱱ ᱞᱤᱧ ᱯᱟᱲᱦᱟᱜ ᱠᱟᱱ ᱛᱟᱸᱦᱮᱡ ᱦᱮᱸ ᱥᱮ ᱛᱚ ᱢᱤᱫᱴᱮᱱ ᱵᱤᱫᱽᱫᱟᱹᱜᱟᱲ ᱠᱷᱚᱱ ᱟᱸᱡᱚᱢ ᱧᱟᱢ ᱦᱩᱭ ᱞᱮᱱᱟ ᱾ ᱡᱮ ᱱᱚᱜᱼᱚᱭ ᱰᱮᱱ ᱰᱮᱱ ᱥᱮ ᱪᱮᱫ ᱠᱚ ᱞᱟᱹᱭ-ᱟ ᱟᱨᱠᱤ ᱡᱮ ᱡᱟᱦᱟᱸ ᱫᱚ ᱡᱤ ᱟᱠᱚ ᱾ ᱛᱚ ᱚᱱᱟ ᱡᱤ ᱞᱮᱠᱷᱟᱱ ᱵᱟᱝᱢᱟ ᱞᱟᱹᱭ ᱟᱠᱚ ᱟᱹᱰᱤ ᱡᱳᱨ ᱱᱮᱥᱟ ᱞᱟᱜᱟᱜᱼᱟ᱾ ᱟᱨ ᱚᱱᱠᱟ ᱠᱟᱛᱮᱫ ᱢᱟ ᱧᱮᱞ ᱦᱩᱭ ᱠᱟᱱᱟ ᱡᱮ ᱠᱤᱪᱷᱩ ᱜᱤᱫᱽᱨᱟᱹ ᱫᱚᱠᱚ ᱜᱚᱡ ᱟᱠᱟᱱᱟ ᱾ ᱛᱚ ᱟᱵᱤᱱ ᱪᱮᱫ ᱵᱤᱱ ᱞᱟᱹᱭᱟ ᱱᱚᱣᱟ, ᱱᱚᱣᱟ ᱵᱟᱨᱮᱛᱮ ᱱᱚᱣᱟ ᱰᱮᱱᱰᱨᱟᱭᱮᱰ ᱵᱟᱨᱮᱛᱮ? ᱡᱟᱦᱟᱱᱟᱜ ᱠᱤ ᱠᱳᱱᱳ ᱠᱤᱪᱷᱩ ᱵᱤᱱ ᱵᱟᱲᱟᱭᱟ ᱚᱱᱟ ᱵᱟᱨᱮ?
ᱡᱟᱦᱟᱸ ᱞᱮᱠᱟᱞᱤᱧ ᱢᱮᱱ ᱠᱮᱜᱼᱟ ᱱᱚᱣᱟ ᱫᱚ ᱦᱟᱸᱜ ᱱᱤᱥᱟᱹ ᱡᱮᱢᱚᱱ ᱟᱵᱚ ᱥᱟᱱᱛᱟᱲ ᱠᱚᱫᱚ ᱦᱟᱸᱜ ᱾ ᱱᱚᱣᱟ ᱡᱟᱦᱟᱸ ᱞᱮᱠᱟ ᱞᱤᱧ ᱞᱟᱹᱭ ᱠᱮᱜᱼᱟ, ᱛᱟᱨᱯᱚᱨᱮ ᱟᱰᱤ ᱡᱩᱨ ᱵᱚᱱ ᱞᱤᱪᱟᱹᱲ ᱜᱮᱭᱟ ᱾ ᱦᱚᱭ ᱱᱚᱣᱟ ᱠᱚᱢᱟ ᱮᱠᱟᱞ ᱞᱟᱹᱠᱛᱤ ᱵᱟᱝ ᱠᱟᱱ ᱛᱟᱵᱚᱱᱟ, ᱟᱫᱚ ᱡᱟᱦᱟᱸᱭ ᱠᱚ ᱱᱚᱝᱠᱟ ᱡᱮ ᱠᱚᱨᱟᱣ ᱛᱟᱵᱚᱱᱟ ᱛᱚ ᱱᱩᱠᱩ ᱠᱚᱫᱚ ᱩᱪᱤᱛ ᱥᱤᱠᱷᱟ ᱮᱢ ᱞᱟᱹᱠᱛᱤ ᱠᱟᱱ ᱛᱟᱵᱚᱱᱟ ᱥᱮ ᱥᱤᱠᱷᱟᱹᱱᱟᱹᱛ ᱰᱟᱦᱟᱨ ᱜᱮ ᱵᱟᱝ ᱠᱟᱱ ᱠᱷᱟᱹᱛᱤᱨ ᱛᱮ ᱛᱮᱦᱮᱧ ᱦᱚᱭᱛᱳ ᱩᱱᱠᱩ ᱵᱟᱠᱚ ᱵᱩᱡᱽ ᱛᱤᱭᱳᱜ ᱫᱟᱲᱮ ᱚᱱᱟ ᱡᱮ ᱱᱚᱜᱼᱚ ᱱᱚᱣᱟ ᱡᱤᱱᱤᱥ ᱠᱚᱨᱟᱣ ᱞᱮᱱᱠᱷᱟᱱ ᱱᱤᱥᱟᱹ ᱞᱮᱱ ᱠᱦᱟᱱ ᱪᱮᱫ ᱠᱚ ᱦᱩᱭ ᱫᱟᱲᱮᱭᱟᱜ
ᱦᱮᱸ ᱦᱮᱸ ᱜᱚᱢᱠᱮ ᱮᱠᱫᱚᱢ ᱱᱤᱛᱚ ᱫᱚ ᱛᱟᱦᱚᱞᱮ ᱵᱟᱠᱚ ᱵᱩᱡᱷᱟᱹᱣ ᱮᱫᱟ᱾ ᱛᱚ ᱟᱹᱞᱤᱧ ᱞᱤᱧ ᱞᱟᱹᱭᱟ ᱡᱚᱠᱷᱚᱱ ᱠᱚ ᱵᱩᱡᱷᱟᱹᱣᱟ ᱦᱮᱸ ᱥᱮ ᱵᱟᱝ᱾ ᱩᱱᱫᱚ ᱧᱮᱞ ᱵᱤᱱ ᱚᱠᱛᱚ ᱠᱚ ᱯᱟᱨᱚᱢ ᱠᱟᱱᱟ ᱩᱱᱫᱚ ᱟᱫᱚ ᱪᱮᱫ ᱦᱚᱸ ᱞᱟᱹᱭ ᱛᱮᱱᱟᱜ ᱥᱮ ᱠᱚᱨᱟᱣ ᱛᱮᱱᱟᱜ ᱪᱮᱫ ᱦᱚᱸ ᱵᱟᱝ ᱛᱟᱦᱮᱱᱟ ᱦᱮᱸ ᱥᱮ ᱵᱟᱝ ᱾
ᱦᱳᱭ ᱦᱳᱭ᱾
ᱟᱪᱪᱷᱟ ᱜᱚᱢᱠᱮ ᱱᱚᱝᱠᱟ ᱱᱤᱥᱟᱹ ᱢᱟ ᱟᱹᱰᱤ ᱜᱟᱱ ᱜᱮᱞᱟᱝ ᱜᱚᱞᱯᱷᱚ ᱠᱮᱫᱮᱜᱼᱟ ᱾ ᱛᱟᱦᱚᱞᱮ ᱜᱚᱢᱠᱮ ᱟᱯᱮ ᱥᱮᱫ ᱫᱚ ᱱᱤᱭᱟᱹ ᱵᱮᱲᱟ ᱫᱚ ᱪᱟᱥ ᱵᱟᱲᱟ ᱠᱚᱫᱚ ᱪᱮᱫ ᱞᱮᱠᱟ? ᱯᱮ ᱛᱚᱨᱟᱣ ᱠᱮᱜᱼᱟ ᱥᱮ ᱵᱟᱝ?
ᱦᱮᱸ ᱜᱚᱢᱠᱮ ᱪᱟᱥ ᱫᱚ ᱱᱚᱜᱼᱚᱭ ᱮᱛᱚᱦᱚᱵ ᱫᱚ ᱮᱛᱚᱦᱚᱵ ᱦᱩᱭ ᱟᱠᱟᱱᱟ, ᱟᱫᱚ ᱮᱸ ᱪᱮᱫ ᱠᱟᱞᱤᱧ ᱞᱟᱹᱭᱟ ᱛᱮᱦᱮᱧ ᱫᱚ ᱠᱟᱹᱴᱤᱡ ᱵᱮᱥᱛᱚ ᱫᱷᱟᱨᱟ ᱜᱮ ᱛᱟᱦᱮᱸ ᱦᱩᱭ ᱠᱟᱱᱟ ᱛᱚ ᱾ ᱟᱫᱚ ᱛᱮᱦᱮᱧ ᱫᱚ ᱚᱱᱠᱟ ᱫᱚ ᱵᱟᱝ ᱪᱟᱥ ᱵᱟᱲᱟ ᱦᱩᱭ ᱟᱠᱟᱱᱟ ᱢᱟᱱᱮ ᱜᱟᱯᱟ ᱠᱷᱚᱱ ᱟᱵᱟᱨ ᱠᱟᱹᱢᱤᱨᱮ ᱪᱷᱩᱴᱟᱹᱣ ᱛᱟᱦᱮ ᱦᱩᱭᱩᱜᱼᱟ ᱦᱮᱸ ᱥᱮ ᱵᱟᱝ ᱛᱮᱤᱦᱤᱧ ᱫᱚ ᱮᱴᱟᱜ ᱠᱟᱹᱢᱤ ᱛᱟᱦᱮᱸ ᱠᱟᱱ ᱠᱷᱟᱹᱛᱤᱨ ᱛᱮᱦᱮᱧ ᱫᱚ ᱵᱟᱝ ᱜᱟᱱ ᱞᱮᱱᱟ ᱾
ᱦᱳᱭ ᱦᱳᱭ ᱟᱞᱮ ᱥᱮᱫ ᱦᱚᱸ ᱱᱚᱝᱠᱟ ᱪᱟᱥ ᱠᱚᱫᱚ ᱦᱩᱭ ᱵᱟᱲᱟᱜ ᱠᱟᱱ ᱜᱮᱭᱟ ᱾ ᱟᱫᱚ ᱪᱟᱥ ᱵᱚᱞᱛᱮ ᱫᱚ ᱟᱞᱮ ᱥᱮᱫ ᱫᱚ ᱦᱩᱲᱩ ᱠᱚ ᱟᱫᱚ ᱱᱮᱛᱟᱨ ᱫᱚ ᱦᱟᱸᱜ ᱦᱩᱲᱩ ᱪᱟᱥ ᱫᱤᱱ ᱛᱚ ᱾
ᱟᱫᱚ ᱦᱩᱲᱩ ᱠᱚᱜᱮ ᱨᱚᱦᱚᱭ ᱵᱟᱲᱟ ᱦᱩᱭᱩᱜ ᱠᱟᱱᱟ ᱟᱫᱚ ᱦᱩᱲᱩ ᱠᱚᱦᱚᱸ ᱞᱮ ᱦᱚᱸ ᱨᱟᱠᱟᱵ ᱦᱩᱭᱩᱜᱼᱟ, ᱚᱱᱟ ᱠᱚ ᱨᱟᱠᱟᱵ ᱵᱟᱲᱟ ᱠᱟᱛᱮ ᱟᱞᱮ ᱥᱮᱫ ᱫᱚ ᱚᱱᱠᱟ ᱟᱱᱟᱡᱽ ᱯᱟᱹᱛᱤ ᱵᱮᱸᱜᱟᱲ ᱠᱚ ᱵᱤᱞᱟᱹᱛᱤ ᱠᱚ ᱦᱮᱸ ᱟᱞᱩ ᱠᱚ ᱡᱚᱱᱰᱨᱟ ᱠᱚ ᱵᱟᱡᱽᱲᱟ ᱠᱚ ᱜᱷᱟᱜᱽᱨᱟ ᱠᱚ ᱦᱮᱸ ᱛᱩᱲᱤ ᱠᱚ ᱦᱮᱸ ᱱᱚᱝᱠᱟ ᱱᱟᱜ ᱟᱭᱢᱟ ᱞᱮᱠᱟ ᱱᱟᱜ ᱟᱱᱟᱡ ᱯᱟᱹᱛᱤ ᱠᱚᱠᱚ ᱪᱟᱥ ᱜᱮᱭᱟ, ᱟᱨ ᱟᱞᱮ ᱦᱚᱸᱞᱮ ᱪᱟᱥ ᱜᱮᱭᱟ ᱜᱚᱝᱠᱮ ᱾ ᱟᱫᱚ ᱦᱚᱸᱜ ᱚᱱᱟ ᱠᱚ ᱡᱟᱦᱟᱸ ᱞᱮ ᱪᱟᱥ ᱫᱚ ᱦᱟᱸᱜ ᱵᱟᱡᱟᱨ ᱠᱚᱨᱮ ᱞᱮ ᱟᱠᱷᱨᱤᱧ ᱵᱟᱲᱟᱭ ᱜᱮᱭᱟ ᱾ ᱟᱵᱚ ᱥᱟᱱᱛᱟᱲ ᱫᱚ ᱦᱟᱸᱜ ᱠᱟᱹᱣᱰᱤ ᱟᱹᱨᱤ ᱥᱮᱫ ᱛᱮᱦᱚᱸ ᱵᱚᱱ ᱞᱤᱪᱟᱹᱲ ᱜᱮᱭᱟ ᱛᱚ, ᱟᱫᱚ ᱡᱩᱫᱤ ᱵᱟᱵᱚᱱ ᱟᱹᱷᱨᱤᱧᱟ ᱛᱟᱦᱚᱞᱮ ᱦᱟᱸᱜ ᱯᱩᱭᱥᱟᱹ ᱠᱟᱹᱣᱰᱤ ᱠᱚᱫᱚ ᱦᱟᱸᱜ ᱵᱟᱝ ᱵᱚᱱ ᱧᱟᱢ ᱫᱟᱲᱮᱭᱟᱜᱼᱟ ᱦᱳᱭ ᱾
ᱦᱚᱭ ᱜᱚᱢᱠᱮ ᱾ ᱛᱚ ᱜᱚᱝᱠᱮ ᱞᱟᱹᱭ ᱫᱟᱞᱤᱧ ᱡᱮ ᱱᱚᱜᱚᱭ ᱵᱤᱱ ᱞᱟᱹᱭ ᱠᱮᱫᱟ ᱡᱮ ᱜᱷᱟᱝᱨᱟ ᱠᱚ ᱛᱟ ᱯᱚᱨ ᱡᱚᱱᱰᱨᱟ ᱠᱚ ᱦᱮᱸ ᱥᱮ ᱵᱟᱝ ᱦᱮᱸ ᱟᱵᱤᱱ ᱢᱤᱫᱴᱮᱱ ᱠᱟᱛᱷᱟ ᱵᱤᱱ ᱞᱟᱹᱭ ᱠᱮᱫᱟ ᱵᱟᱡᱽᱨᱟ ᱚᱱᱟ ᱵᱟᱡᱽᱨᱟ ᱫᱚ ᱪᱮᱫ ᱞᱮᱠᱟᱱᱟ ᱟᱹᱞᱤᱧ ᱫᱚ ᱠᱟᱹᱴᱤᱡ ᱵᱟᱞᱤᱧ ᱵᱟᱲᱟᱭᱟ ᱟᱨᱠᱤ ᱵᱟᱞᱤᱧ ᱧᱮᱞ ᱵᱟᱲᱟ ᱟᱠᱟᱫᱟ?
ᱦᱳᱭ ᱵᱟᱡᱽᱲᱟ ᱞᱟᱹᱭ ᱞᱮᱠᱟ ᱛᱮᱫᱚ ᱜᱚᱝᱠᱮ ᱟᱞᱮ ᱥᱮᱫ ᱫᱚ ᱱᱚᱜᱼᱚ ᱱᱟ ᱠᱚ ᱪᱟᱥ ᱵᱟᱲᱟᱭ ᱜᱮᱭᱟ ᱡᱟᱦᱟᱸᱭ ᱫᱚ ᱦᱟᱸᱜ ᱱᱩᱠᱩ ᱵᱤᱛᱠᱤᱞ ᱵᱚᱱ ᱢᱮᱛᱟ ᱠᱚ ᱠᱟᱱᱟ ᱾ ᱟᱨ ᱵᱟᱝ ᱜᱟᱹᱭ ᱠᱚ ᱦᱮᱸ, ᱡᱟᱦᱟᱸᱭ ᱠᱚ ᱛᱚᱣᱟ ᱠᱚ ᱮᱢ ᱫᱟ ᱦᱟᱸᱜ ᱾ ᱫᱚ ᱩᱱᱠᱩ ᱵᱟᱠᱷᱨᱟ ᱜᱮ ᱦᱟᱸᱜ ᱱᱚᱜ-ᱚᱝᱠᱟ ᱡᱚᱸᱰᱨᱟ ᱞᱮᱠᱟ ᱜᱮ ᱦᱟᱸᱜ ᱫᱟᱨᱮᱜᱼᱟ ᱾ ᱟᱫᱚ ᱚᱱᱟ ᱫᱚ ᱦᱟᱸᱜ ᱪᱮᱛᱟᱱ ᱠᱚᱨᱮ ᱵᱟᱦᱟ ᱵᱟᱲᱟ ᱠᱚᱜᱼᱟ ᱱᱚᱜᱼᱚ ᱱᱚᱝᱠᱟ ᱟᱫᱚ ᱚᱱᱟ ᱠᱚᱜᱮ ᱦᱟᱸᱜ ᱱᱚᱝᱠᱟ ᱚᱱᱮ ᱱᱚᱜᱼᱚ ᱱᱚᱝᱠᱟ ᱫᱟᱨᱮ ᱠᱚᱜᱼᱟ ᱦᱩᱰᱤᱧ ᱫᱷᱟᱨᱟ, ᱞᱟᱴ ᱦᱮᱸ ᱟᱫᱚ ᱚᱱᱟ ᱠᱚ ᱜᱮᱫ ᱵᱟᱲᱟ ᱠᱟᱛᱮᱜ ᱱᱚᱜ ᱱᱚᱝᱠᱟ ᱰᱟᱝᱨᱤ ᱠᱚᱜᱮ ᱡᱚᱢ ᱵᱟᱲᱟ ᱠᱚ ᱦᱚᱪᱚ ᱠᱚ ᱦᱩᱭᱩᱜᱼᱟ ᱾ ᱱᱚᱜ-ᱚᱱᱟ ᱫᱚ ᱟᱞᱮ ᱥᱮᱫ ᱫᱚ ᱵᱟᱡᱽᱲᱟ ᱠᱚ ᱢᱮᱛᱟᱜ ᱠᱟᱱ ᱛᱟᱦᱮᱸᱱ, ᱟᱨ ᱱᱚᱜ-ᱚᱱᱟ ᱡᱚᱸᱱᱰᱨᱟ ᱡᱟᱦᱟᱸ ᱡᱚᱸᱱᱰᱨᱟ ᱫᱚ ᱱᱟᱦᱟᱜ ᱱᱚᱜ ᱱᱟ ᱵᱚᱱ ᱢᱮᱛᱟᱜ ᱠᱟᱱᱟ ᱡᱚᱸᱰᱨᱟ ᱫᱚ ᱱᱚᱜᱼᱚᱭ ᱯᱚᱴᱠᱚᱡ ᱠᱚᱜ-ᱟ ᱢᱮᱫᱴᱟᱝ ᱫᱟᱨᱮ ᱨᱮ ᱵᱟᱨᱭᱟ ᱜᱟᱱ, ᱚᱠᱟ ᱫᱟᱨᱮ ᱨᱮᱫᱚ ᱯᱮᱭᱟ ᱜᱟᱱ ᱟᱫᱚ ᱚᱱᱟ ᱠᱚ
ᱦᱮᱸ ᱚᱱᱟ ᱫᱚᱞᱤᱧ ᱵᱟᱲᱟᱭ ᱜᱮᱭᱟ, ᱟᱫᱚ ᱟᱞᱮ ᱦᱚᱞᱮ ᱪᱟᱥ ᱠᱟᱫ ᱜᱮᱭᱟ ᱛᱚ ᱾
ᱚ ᱦᱳᱭ ᱦᱳᱭ, ᱚᱱᱟ ᱫᱚ ᱦᱟᱸᱜ ᱚᱱᱟ ᱚᱱᱟ ᱡᱚᱸᱱᱰᱨᱟ ᱵᱚᱱ ᱢᱮᱛᱟᱜ ᱠᱟᱱᱟ ᱦᱳᱭ ᱾
ᱦᱳᱭ ᱾ ᱛᱚ ᱜᱚᱝᱠᱮ ᱟᱯᱮ ᱥᱮᱫ ᱫᱟᱜ ᱵᱟᱲᱟᱭ ᱫᱟᱭ ᱥᱮ ᱵᱟᱝ ᱱᱤᱛ ᱚᱠᱛᱚ ᱫᱚ?
ᱦᱮᱸ ᱫᱟᱜ ᱫᱚ ᱦᱟᱸᱜ ᱵᱟᱨᱯᱮ ᱫᱤᱱ ᱞᱟᱦᱟᱭ ᱫᱟᱜ ᱵᱟᱲᱟ ᱠᱮᱫ ᱜᱮᱭᱟ ᱟᱫᱚ
ᱚ ᱾
ᱱᱟᱦᱟᱜ ᱰᱩᱸᱰᱨᱩᱜ ᱫᱷᱟᱨᱟᱣ ᱠᱟᱫ ᱟᱭ ᱟᱫᱚ ᱫᱟᱜ ᱫᱚ ᱦᱟᱸᱜ ᱵᱟᱭ ᱫᱟᱜ ᱵᱟᱲᱟᱭ ᱫᱟ ᱾ ᱟᱫᱚ ᱫᱷᱤᱱᱟᱹᱝ ᱧᱚᱜ ᱫᱚ ᱦᱟᱸᱜ ᱡᱩᱫᱤ ᱫᱟᱜ ᱜᱮ ᱪᱚᱝ, ᱦᱩᱸ ᱾
ᱦᱮᱸ ᱟᱫᱚ ᱜᱚᱝᱠᱮ ᱟᱞᱮ ᱥᱮᱫ ᱢᱟᱛᱚ ᱫᱚᱢᱮ ᱡᱳᱨᱮ ᱫᱟᱜ ᱫᱟᱭ, ᱛᱚ ᱟᱥᱚᱜ ᱤᱧ ᱟᱯᱮ ᱥᱮᱫ ᱦᱚᱸ ᱫᱟᱜ ᱠᱟᱹᱴᱤᱡ ᱦᱤᱨᱤ ᱟᱯᱮ ᱢᱟᱭ ᱦᱮᱸ ᱥᱮ ᱵᱟᱝᱟ ᱾ ᱪᱟᱥ ᱫᱤᱱ ᱠᱟᱱᱟ ᱫᱟᱜ ᱫᱚ ᱞᱟᱹᱠ ᱮᱠᱟᱞ ᱛᱮᱜᱮ ᱞᱟᱹᱠᱛᱤ ᱠᱟᱱᱟ ᱦᱮᱸ ᱥᱮ ᱵᱟᱝ?
ᱦᱳᱭ ᱫᱟᱜ ᱫᱚ ᱦᱟᱸᱜ ᱮᱠᱟᱞ ᱞᱟᱹᱠᱛᱤ ᱭᱟᱵᱚᱱ ᱜᱮᱭᱟ ᱛᱟᱦᱮᱸ ᱾ ᱵᱟᱭ ᱫᱟᱜ ᱞᱮᱠᱷᱟᱱ ᱱᱚᱝᱠᱟ ᱪᱟᱥ ᱟᱵᱟᱫᱽ ᱠᱚᱨᱮ ᱫᱚ ᱦᱟᱸᱜ ᱦᱳᱭᱛᱳ ᱟᱹᱰᱤ ᱜᱟᱱ ᱮᱴᱠᱮᱴᱚᱬᱮ ᱜᱚᱫᱚᱜ ᱜᱮᱭᱟ ᱛᱮᱦᱮᱧ ᱧᱮᱞᱚᱜ ᱢᱟᱱᱮ ᱟᱭᱢᱟ ᱴᱚᱴᱷᱟᱨᱮ ᱱᱚᱝᱠᱟ ᱵᱟᱝ ᱫᱟᱜ ᱠᱷᱟᱹᱛᱤᱨ ᱛᱮᱦᱮᱧ ᱪᱟᱥ ᱫᱟᱲᱮᱭᱟᱜ ᱠᱟᱱᱟ ᱟᱫᱚ ᱡᱩᱫᱤ ᱱᱟᱦᱟᱜ ᱮ ᱫᱟᱜ ᱠᱮᱜᱣᱟ ᱦᱚᱭᱛᱳ ᱩᱱᱠᱩ ᱫᱚ ᱦᱟᱸᱜ ᱱᱚᱠᱟ ᱪᱟᱥ ᱠᱚᱨᱮᱜ ᱫᱚ ᱦᱟᱸᱜ ᱡᱚᱞᱫᱤ ᱜᱮ ᱠᱚ ᱠᱚᱨᱟᱣ ᱠᱮᱭᱟ ᱦᱮᱸ ᱾ ᱟᱫᱚ ᱟᱥᱟ ᱠᱚᱨᱤ ᱤᱧᱤᱧ ᱟᱥᱟᱭᱟ ᱟᱥᱟ ᱠᱟᱛᱮ ᱱᱚᱣᱟ ᱫᱟᱜ ᱡᱟᱹᱲᱤ ᱮᱠᱟᱞ ᱞᱟᱠ ᱛᱮ ᱜᱮ ᱠᱟᱱᱟ ᱾
ᱦᱳᱭ ᱜᱚᱝᱠᱮ ᱮᱠᱫᱚᱢ ᱾ ᱟᱫᱚ ᱜᱚᱝᱠᱮ ᱟᱞᱮ ᱥᱮᱫ ᱫᱚ ᱚᱱᱮ ᱫᱚᱢᱮ ᱫᱟᱜ ᱮᱦᱚᱵ ᱠᱟᱫᱟᱭ ᱱᱚᱜ-ᱚᱭ ᱱᱤᱛ ᱚᱠᱛᱚ ᱜᱮ ᱾ ᱛᱚ ᱚᱱᱟ ᱠᱷᱟᱹᱛᱤᱨ ᱛᱮ ᱠᱟᱛᱷᱟ ᱫᱚᱞᱤᱧ ᱠᱩᱞᱤ ᱠᱮᱫ ᱵᱤᱱᱟ ᱟᱨᱠᱤ ᱾ ᱟᱹᱞᱤᱧ ᱢᱟ ᱵᱟᱦᱨᱮ ᱥᱮᱫ ᱞᱤᱧ ᱦᱮᱡ ᱞᱮᱱ ᱛᱟᱦᱮᱸᱫ ᱠᱟᱹᱴᱤᱡ ᱰᱟᱹᱝᱨᱤ ᱠᱚ ᱵᱟᱲᱟᱭ ᱦᱩᱭᱩᱜ ᱠᱟᱱ ᱛᱟᱦᱮᱸᱫ ᱦᱮᱸᱥᱮ ᱵᱟᱝ ᱾ ᱛᱚ ᱟᱫᱚ ᱫᱚᱢᱮ ᱱᱚᱜ-ᱚᱱᱛᱮ ᱫᱟᱜ ᱧᱟᱢ ᱠᱮᱫ ᱞᱤᱧᱟ ᱟᱹᱞᱤᱧ ᱦᱚᱸ ᱱᱚᱜᱚᱭ ᱠᱟᱹᱴᱤᱡ ᱟᱸᱪ ᱮᱸ ᱠᱟᱹᱴᱤᱡ ᱞᱤᱧ ᱡᱤᱨᱤᱟᱹᱣ ᱠᱟᱱᱟ ᱾ ᱩᱢᱩᱞ ᱠᱟᱱᱟᱞᱤᱧ ᱱᱚᱜᱼᱚᱭ ᱥᱳᱞᱟᱨ ᱢᱮᱱᱟᱜ ᱛᱟᱞᱮᱭᱟ ᱛᱚ ᱚᱱᱟ ᱞᱟᱛᱟᱨ ᱨᱮ ᱾
ᱦᱳᱭ ᱦᱳᱭ, ᱟᱫᱚ ᱱᱮᱛᱟᱨ ᱫᱚ ᱦᱟᱸᱜ ᱫᱟᱜ ᱫᱤᱱ ᱠᱟᱱ ᱜᱮᱭᱟ ᱛᱚ ᱟᱫᱚ ᱱᱮᱛᱟᱨ ᱫᱚ ᱵᱟᱭ ᱫᱟᱜ ᱞᱮᱠᱷᱟᱱ ᱪᱤᱠᱟᱹ ᱛᱮ ᱦᱟᱸᱜ ᱜᱟᱱᱚᱜᱼᱟ ᱵᱟᱝ ᱾
ᱦᱳᱭ ᱜᱚᱢᱠᱮ ᱮᱠᱫᱚᱢ ᱡᱚᱛᱷᱟᱛ ᱠᱟᱛᱷᱟ ᱵᱤᱱ ᱞᱟᱹᱭ ᱠᱟᱫᱟ ᱾ ᱫᱟᱜ ᱫᱚ ᱮᱠᱟᱞ ᱛᱮᱜᱮ ᱞᱟᱹᱠᱛᱤ ᱟᱠᱟᱱ ᱛᱟᱵᱚᱱᱟ ᱾ ᱟᱫᱚ ᱫᱟᱜ ᱵᱮ ᱵᱮᱜᱚᱨ ᱫᱚ ᱪᱮᱫᱠᱟ ᱵᱤᱱ ᱞᱟᱹᱭᱟ ᱱᱮᱛᱟᱨ ᱢᱟ ᱟ ᱥᱤ ᱞᱟᱦᱟᱛᱮ ᱞᱮᱠᱟ ᱦᱚᱸ ᱵᱟᱱ ᱫᱟᱜ ᱵᱟᱲᱟᱭᱮᱫᱟᱭ, ᱡᱟᱜᱮ ᱡᱩᱫᱤ ᱪᱟᱥᱵᱟᱥ ᱠᱚ ᱵᱷᱟᱜᱤ ᱦᱩᱭᱩᱜ ᱛᱟᱵᱚᱱᱟ, ᱦᱮᱸ ᱥᱮ ᱵᱟᱝ?
ᱦᱳᱭ, ᱦᱳᱭ ᱾ ᱟᱪᱪᱷᱟ ᱜᱚᱝᱠᱮ, ᱞᱟᱹᱭᱮᱫ ᱛᱟᱦᱮᱸᱞᱤᱧ, ᱚᱠᱛᱚ ᱠᱚᱦᱚᱸ ᱦᱩᱭ ᱤᱫᱤᱜ ᱠᱟᱱ ᱛᱟᱞᱟᱝᱼᱟ ᱟᱨ ᱨᱚᱯᱚᱲ ᱛᱮᱭᱟᱜ ᱢᱟ ᱟᱭᱢᱟ ᱥᱟᱨᱮᱡ ᱮᱱ ᱜᱮᱭᱟ, ᱟᱨᱦᱚᱸ ᱨᱚᱯᱚᱲ ᱦᱩᱭᱩᱜᱼᱟ ᱱᱚᱝᱠᱟ ᱜᱮ ᱦᱟᱸᱜ ᱚᱠ -ᱛᱚ ᱠᱚ ᱧᱟᱢ ᱞᱮᱱᱠᱷᱟᱱ, ᱛᱟᱦᱚᱞᱮ ᱜᱚᱝᱠᱮ ᱱᱤᱭᱟᱹ ᱵᱮᱲᱟ ᱫᱚ ᱦᱟᱸᱜ, ᱡᱚᱦᱟᱨ ᱜᱮ ᱦᱳᱭ ᱾
ᱦᱳᱭ ᱜᱚᱝᱠᱮ, ᱱᱤᱭᱟᱹ ᱵᱮᱲᱟ ᱫᱚ ᱡᱚᱦᱟᱨ ᱵᱟᱲᱟ ᱜᱮ, ᱛᱟᱦᱚᱸᱞᱮ ᱴᱷᱤᱠ ᱜᱮᱭᱟ ᱢᱟ ᱛᱟᱦᱚᱸᱞᱮ ᱦᱮᱸ ᱥᱮ᱾
ᱦᱳᱭ, ᱦᱳᱭ,